ᱮ ᱜᱚᱝᱠᱮ᱾ ᱦᱮᱸ ᱟᱫᱚ, ᱦᱮᱸ ᱱᱟᱯᱟᱭ ᱵᱟᱲᱟᱜᱮ᱾ ᱛᱟᱯᱚᱨ ᱡᱟᱭ ᱥᱤᱴᱤᱝ ᱮ ᱦᱮᱸ ᱚᱲᱟᱜ ᱠᱚᱨᱮ ᱫᱚ ᱱᱟᱯᱟᱭ ᱵᱟᱲᱟ ᱜᱮᱭᱟ᱾ ᱠᱚᱨᱮ ᱫᱚ ᱠᱟᱹᱴᱤᱡ ᱠᱷᱟᱨᱟᱯ ᱜᱮᱭᱟᱹᱧ ᱠᱟᱨᱚᱱ ᱫᱚᱢᱮ ᱥᱤᱛᱩᱝ ᱠᱟᱱᱟ ᱛᱚ᱾
ᱦᱩᱸ᱾ ᱦᱮᱸ ᱚᱱᱠᱟ ᱥᱤᱛᱩᱝ ᱦᱚᱸ ᱵᱚᱴᱷᱮ ᱟᱨ ᱫᱷᱤᱨᱤ ᱠᱚᱦᱚᱸ ᱞᱚᱞᱚᱣ ᱠᱟᱱᱟ᱾
ᱫᱷᱤᱨᱤ ᱠᱚᱢ ᱵᱮᱯᱚᱠ ᱵᱮᱯᱚᱠ ᱫᱚᱢᱮ ᱞᱚᱞᱚ ᱱᱚᱣᱟ ᱡᱟᱦᱟᱸ ᱟᱵᱚᱦᱟᱣᱟ ᱠᱚ ᱧᱮᱞᱚᱜ ᱠᱟᱱᱟ ᱞᱟᱹᱭ ᱫᱟᱠᱚ ᱮᱠᱷᱚᱱ ᱛᱚ ᱟᱨᱦᱚᱸ ᱵᱟᱭ ᱫᱟᱜᱽ ᱞᱟᱹᱜᱤᱫ ᱥᱮ ᱪᱮᱫ? ᱨᱤᱢᱤᱞ ᱨᱤᱢᱤᱞ ᱛᱟᱦᱮᱱᱟ᱾ ᱠᱤᱱᱛᱩ ᱫᱟᱜ ᱫᱚ ᱵᱟᱭ ᱫᱟᱜᱟ᱾ ᱚᱱᱟ ᱥᱤᱛᱩᱝ ᱡᱟᱦᱟᱸ ᱱᱚᱣᱟ ᱧᱮᱞᱚᱜ ᱠᱟᱱᱟ ᱦᱚᱭ ᱱᱚᱝᱠᱟ ᱜᱮ᱾ ᱦᱩᱸ᱾ ᱱᱚᱣᱟ ᱥᱚᱯᱛᱟ ᱥᱮ
ᱡᱟᱭᱦᱳᱠ ᱟᱹᱰᱤ ᱫᱟᱢᱟᱱ ᱠᱟᱛᱷᱟ ᱜᱮᱵᱤᱱ ᱞᱟᱹᱭ ᱠᱮᱫᱟ᱾ ᱟᱫᱚ ᱟᱹᱞᱤᱧᱟᱜ ᱢᱤᱫᱴᱟᱝ ᱠᱩᱠᱞᱤ ᱛᱟᱦᱮᱸᱭ ᱱᱟ ᱠᱩᱠᱞᱤ ᱫᱚ ᱦᱩᱭᱩᱜ ᱠᱟᱱᱟ ᱡᱮ ᱱᱚᱜᱼᱚᱭ ᱡᱮ ᱵᱟᱭ ᱫᱟᱜ ᱮᱫᱫᱟ ᱟᱫᱚ ᱪᱤᱠᱟᱹ ᱞᱮᱠᱷᱟᱱ ᱫᱟᱜ ᱵᱚᱱ ᱟᱹᱜᱩ ᱫᱟᱲᱮᱭᱟᱜᱼᱟ ᱥᱮ ᱫᱟᱜ ᱫᱟᱲᱮᱭᱟᱜᱼᱟ ᱚᱱᱟ ᱠᱟᱹᱴᱤᱡ ᱡᱩᱫᱤ ᱵᱤᱱ ᱞᱟᱹᱭ ᱠᱮᱭᱟ?
ᱦᱮᱸ ᱟᱹᱰᱤ ᱢᱚᱸᱡᱽ ᱢᱤᱫᱴᱮᱱ ᱠᱩᱠᱞᱤ ᱵᱮᱱ ᱫᱚᱦᱚ ᱫᱚᱦᱚ ᱠᱮᱫᱟ᱾ ᱡᱟᱦᱟᱸ ᱠᱩᱠᱞᱤ ᱵᱮᱱ ᱫᱚᱦᱚ ᱠᱟᱫᱟ ᱫᱤᱥᱚᱢ ᱦᱚᱲ ᱛᱟᱞᱟᱨᱮ ᱚᱱᱟ ᱛᱚ ᱛᱟᱦᱚᱞᱮ ᱟᱹᱞᱤᱧ ᱞᱟᱹᱭᱟ ᱡᱮ ᱫᱟᱜ ᱫᱚ ᱢᱤᱫᱴᱮᱱ ᱩᱯᱟᱹᱭᱛᱮ ᱜᱟᱱᱚᱜᱼᱟ ᱡᱟᱦᱟᱸ ᱫᱚ ᱦᱩᱭᱩᱜ ᱠᱟᱱᱟ ᱩᱱᱠᱩ ᱯᱚᱠᱚᱜ ᱨᱚᱴᱮ ᱵᱮᱱ ᱧᱮᱞ ᱠᱟ ᱠᱟᱜ ᱠᱚᱣᱟ ᱯᱚᱠᱚᱜ ᱨᱚᱴᱮ ᱡᱟᱦᱱᱟᱜ ᱠᱚ ᱛᱟᱦᱮᱱᱟ ᱩᱱᱠᱩᱴᱟᱜ ᱵᱟᱝ ᱦᱳᱭ ᱢᱟᱱᱮ ᱡᱟᱦᱟᱸ ᱠᱚ ᱨᱟᱥᱛᱟ ᱠᱚᱨᱮᱜ ᱠᱚ ᱫᱚᱱ ᱵᱟᱲᱟᱭᱟ ᱚᱱᱮ ᱩᱱᱠᱩᱴᱟᱜ ᱩᱱᱠᱩᱫᱚ ᱵᱟᱝᱠᱚ ᱧᱮᱧᱟᱢᱚᱜ ᱠᱟᱱᱟ ᱛᱟᱦᱚᱞᱮ
ᱦᱮᱸ ᱜᱚᱢᱠᱮ ᱟᱨ ᱱᱤᱛᱚᱜ ᱫᱚᱠᱚ ᱵᱟᱭ ᱠᱟᱱᱟ ᱥᱤᱛᱩᱝ ᱨᱮ
ᱦᱮᱸ ᱦᱮᱸ ᱦᱮᱸ ᱡᱟᱨ ᱯᱷᱚᱞᱮ ᱚᱱᱟ ᱦᱚᱸ ᱩᱱᱤ ᱦᱚᱸ ᱢᱤᱫᱴᱮᱱ ᱨᱟᱹᱥᱠᱟᱹ ᱧᱚᱜ ᱵᱟᱭ ᱵᱩᱡᱽᱫᱟ ᱨᱚᱢᱚᱡᱽ ᱧᱚᱜ ᱡᱟᱛᱮ ᱩᱱᱤ ᱫᱟᱜᱟᱭ ᱢᱮᱱ ᱛᱮ ᱡᱮ ᱦᱮᱸ ᱤᱧ ᱤᱧᱟᱹᱜ ᱛᱟᱺᱜᱤ ᱛᱟᱲᱟᱜ ᱨᱮ ᱦᱮᱱᱟᱜ ᱠᱚᱣᱟ ᱨᱚᱴᱮ ᱠᱚ ᱢᱟᱹᱱᱢᱤ ᱠᱚ
ᱟᱫᱚ ᱜᱚᱝᱠᱮ ᱮ ᱡᱟᱦᱟᱱᱟᱜ ᱫᱚ ᱟᱞᱚ ᱵᱤᱱ ᱢᱚᱱᱮᱭᱟ ᱟᱹᱞᱤᱧ ᱦᱚᱸ ᱮᱸ ᱫᱤᱥᱚᱢ ᱫᱚᱞᱤᱧ ᱫᱟᱬᱟ ᱣᱟᱠᱟᱜ ᱜᱮᱭᱟ ᱵᱮᱥ ᱠᱤᱪᱷᱩ ᱡᱟᱭᱜᱟ ᱨᱮ ᱱᱚᱠᱟ ᱦᱚᱞᱤᱧ ᱧᱮᱞ ᱠᱟᱜ ᱠᱚᱣᱟ ᱟᱵᱚᱨᱮᱱ ᱡᱟᱦᱟᱸᱭ ᱪᱷᱟᱹᱛᱤᱠ ᱛᱤᱛᱤ ᱠᱚ ᱢᱮᱱᱟᱜ ᱠᱚᱣᱟ ᱚᱸᱜ ᱩᱱᱠᱩ ᱢᱟ ᱨᱚᱴᱮ ᱠᱚ ᱵᱟᱯᱞᱟ ᱠᱚ ᱫᱟᱜ ᱞᱟᱹᱜᱤᱜ ᱟᱫᱚ ᱚᱱᱟ ᱠᱚᱫᱚᱧ ᱟᱸᱡᱚᱢ ᱠᱟᱜ ᱪᱚᱝ ᱵᱟᱝ ᱪᱚᱝ ᱦᱟᱸᱜ ᱟᱫᱚ ᱨᱚᱴᱮ ᱠᱚ ᱵᱟᱯᱞᱟ ᱠᱚᱣᱟ ᱡᱩᱜᱩ ᱡᱩᱜᱜᱤᱭᱟᱠᱚ ᱟᱨ ᱱᱚᱣᱟ ᱠᱚ ᱢᱮᱱᱟ ᱡᱮ ᱨᱚᱴᱮ ᱠᱚ ᱵᱟᱯᱞᱟ ᱞᱮᱠᱷᱚᱱ ᱞᱮᱠᱷᱟ ᱠᱚ ᱟᱨᱠᱤ ᱮᱸ ᱫᱟᱜ ᱡᱟᱹᱲᱤ ᱦᱤᱡᱩᱜᱼᱟ ᱥᱮ ᱪᱮᱫ ᱞᱮᱠᱟ ᱡᱟᱭ ᱦᱳᱠ ᱩᱱᱠᱩᱣᱟᱜ ᱩᱱᱠᱩ ᱪᱷᱟᱹᱛᱤᱠ ᱡᱟᱹᱛᱤ ᱠᱚᱣᱟᱜ ᱢᱤᱫᱴᱟᱝ ᱢᱮᱱᱟᱜᱼᱟ ᱱᱚᱝᱠᱟ ᱥᱤᱥᱴᱮᱢ ᱟᱨᱠᱤ
ᱦᱮᱸ ᱨᱤᱛᱤ ᱨᱮᱣᱟᱡᱽ
ᱦᱮᱸ ᱦᱮᱸ ᱦᱮᱸ ᱟᱫᱚ ᱟᱫᱚ ᱩᱱᱠᱩ ᱠᱚ ᱩᱢ ᱢᱟᱱᱮ ᱵᱟᱯᱞᱟᱜ ᱠᱟᱱᱟ ᱟᱫᱚ ᱟᱹᱞᱤᱧ ᱫᱚ ᱵᱟᱹᱞᱤᱧ ᱢᱮᱱ ᱞᱮᱫᱟ ᱵᱟᱹᱞᱤᱧ ᱠᱩᱞᱤ ᱞᱮᱫ ᱠᱚᱣᱟ ᱚᱱᱠᱟ ᱞᱮᱠᱟ ᱫᱚ ᱪᱮᱜ ᱦᱚᱸ ᱟᱫᱚ ᱪᱮᱜᱞᱮᱠᱟ ᱥᱤᱥᱴᱮᱢ ᱠᱟᱱᱟ ᱵᱟᱹᱨᱭᱟᱹᱛ ᱠᱚ ᱫᱚ ᱠᱚ ᱪᱟᱞᱟᱣ ᱞᱮᱱᱟ ᱥᱮ ᱵᱟᱝ ᱟᱫᱚ ᱧᱮᱞ ᱫᱟᱞᱤᱧ ᱦᱚᱲ ᱠᱚᱠᱚ ᱡᱟᱣᱨᱟ ᱣᱟᱠᱟᱱᱟ ᱥᱮᱸᱜᱮᱞ ᱥᱮᱸᱜᱮᱞ ᱠᱩ ᱡᱤᱞ ᱠᱟᱫᱟ ᱡᱳᱜᱜᱤ ᱞᱮᱠᱟ ᱦᱩᱭᱩᱜ ᱠᱟᱱᱟ ᱮ ᱚᱱᱟ ᱥᱟᱸᱜ ᱠᱚᱨᱮ ᱪᱮᱜ ᱠᱚ ᱠᱚ ᱢᱮᱱᱟᱜᱼᱟ ᱚᱱᱟ ᱠᱚᱠᱚ ᱚᱨᱚᱝ ᱵᱟᱲᱟᱭ ᱫᱟ ᱫᱚᱢᱮ ᱵᱩᱫᱷᱤᱭᱟᱹ ᱠᱚᱠᱚ ᱡᱚᱢ ᱚᱪᱚᱭᱮᱜ ᱠᱚᱣᱟ ᱟᱫᱚ ᱠᱚ ᱞᱟᱹᱭᱫᱟ ᱡᱮ ᱵᱟᱝᱢᱟ ᱨᱚᱴᱮ ᱩᱸ ᱵᱟᱯᱞᱟ ᱞᱮᱠᱚ ᱠᱷᱟᱱ ᱮᱸ ᱟᱵᱚ ᱡᱮᱢᱚᱱ ᱢᱮᱱᱟᱜᱼᱟ ᱜᱚᱝᱠᱮ ᱦᱟᱹᱲᱩ ᱵᱟᱯᱞᱟ
ᱦᱮᱸ ᱦᱮᱸ
ᱮᱸ ᱧᱮᱞ ᱠᱟᱫᱟ ᱵᱤᱱ ᱟᱸᱡᱚᱢ ᱵᱟᱲᱟ ᱠᱟᱜ ᱜᱤᱭᱟᱹᱧ ᱞᱟᱦᱟᱛᱮ ᱦᱟᱺᱬᱩ ᱵᱟᱵ ᱯᱞᱟ ᱡᱮᱢᱚᱱ ᱢᱮᱱᱟᱜᱼᱟ ᱟᱫᱚ ᱚᱱᱟ ᱦᱟᱺᱬᱩ ᱵᱟᱯᱞᱟ ᱫᱚᱠᱚ ᱞᱟᱹᱭᱟ ᱮᱸ ᱦᱟᱺᱬᱩ ᱵᱟᱯᱞᱟ ᱞᱮᱠᱚ ᱠᱷᱟᱱ ᱥᱤᱛᱩᱝ ᱨᱮᱦᱚᱸᱭ ᱫᱟᱜᱟᱭ ᱚᱸ ᱦᱟᱺᱲᱩ ᱫᱚ ᱟᱫᱚ ᱠᱚᱭᱥᱟ ᱵᱤᱱ ᱵᱟᱯᱞᱟᱭ ᱭᱟ ᱦᱟᱺᱬᱩ ᱦᱟᱺᱬᱩ ᱥᱮ ᱦᱟᱺᱬᱩ ᱜᱟᱺᱲᱤ ᱚᱱᱟᱜᱮ ᱵᱟᱹᱞᱤᱧ ᱵᱩᱡᱽ ᱫᱟᱲᱮ ᱠᱟᱣᱫᱟ᱾ ᱟᱫᱚ ᱡᱟᱭᱦᱳᱠ ᱱᱮᱛᱟᱨ ᱫᱚ ᱚᱱᱠᱟ ᱞᱮᱠᱟ ᱫᱚ ᱵᱟᱹᱞᱤᱧ ᱟᱸᱡᱚᱢ ᱫᱟ ᱱᱚᱣᱟ ᱠᱤᱱᱛᱩ ᱟᱵᱚᱣᱟᱜ ᱥᱤᱥᱴᱮᱢ ᱨᱮ ᱛᱟᱦᱮᱸ ᱠᱟᱱᱟ ᱠᱟᱱᱟ ᱯᱟᱹᱦᱤᱞ ᱫᱚ
ᱛᱟᱞᱦᱮ ᱚᱱᱟ ᱡᱟᱦᱟᱸ ᱵᱮᱱ ᱞᱟᱹᱭ ᱠᱮᱫᱟ ᱦᱟᱺᱬᱩ ᱵᱟᱯᱞᱟ ᱚᱱᱟ ᱚᱱᱟ ᱫᱚ ᱢᱤ-ᱢᱤᱫ ᱡᱟᱦᱟᱸ ᱦᱩᱭ ᱞᱮᱱ ᱛᱮᱦᱮᱸᱫ ᱡᱟᱦᱟᱸᱠᱚ ᱞᱟᱹᱭᱟ ᱤᱨᱟᱹᱞ ᱥᱟᱭ ᱟᱨᱮ-ᱜᱮ ᱢᱚᱬᱮ ᱥᱮᱨᱢᱟ ᱨᱮ ᱱᱚᱜ-ᱚᱭ ᱱᱚᱝᱠᱟ ᱾ ᱠᱟᱱᱟ ᱾ ᱮᱸᱻ ᱟᱞᱮᱭᱟᱜ ᱱᱚᱣᱟ ᱵᱤᱨ ᱨᱮᱜᱮ ᱡᱟᱦᱟᱸ ᱢᱮᱫᱴᱷᱮᱱ ᱯᱟᱦᱟᱲ ᱦᱮᱱᱟᱜᱼᱟ ᱡᱟᱦᱟᱸ ᱠᱚ
ᱩᱸᱜ ᱰᱩᱝᱜᱨᱤ ᱟᱨᱠᱤ
ᱦᱮᱸ ᱚᱱᱟ ᱢᱮᱫᱴᱮᱱ ᱰᱩᱝᱨᱤ ᱦᱮᱱᱟᱜᱼᱟ᱾ ᱦᱚᱭ ᱚᱱᱮ ᱚᱸᱰᱮ ᱢᱤᱫ ᱫᱷᱟᱻ ᱦᱟᱺᱬᱩ ᱵᱟᱯᱞᱟ ᱦᱩᱭᱩᱜ ᱠᱟᱱ ᱛᱟᱦᱮᱸᱫ ᱟᱫᱚ ᱚᱠᱚᱭ ᱦᱚᱸ ᱚᱝᱠᱟ ᱫᱚ ᱵᱟᱝᱠᱚ ᱧᱮᱞ ᱠᱟᱫᱟ ᱡᱮ ᱦᱮᱸ ᱦᱟᱺᱬᱩ ᱵᱟᱯᱞᱟ ᱦᱩᱭᱩᱜᱼᱟ᱾ ᱡᱚᱛᱚ ᱦᱚᱲ ᱠᱚ ᱟᱸᱡᱚᱢ ᱠᱟᱫᱟ᱾ ᱫᱚᱢᱮ ᱦᱚᱲ ᱠᱚ ᱪᱟᱞᱟᱣ ᱟᱠᱟᱱᱟ ᱛᱟᱦᱞᱮ ᱧᱮᱞ ᱫᱟᱠᱚ ᱚᱱ-ᱚᱸᱰᱮ ᱥᱮᱱ ᱠᱟᱛᱮᱫ ᱠᱚ ᱧᱮᱞᱫᱟ ᱫᱟᱜ ᱟᱨ ᱥᱤᱛᱩᱝ ᱦᱚᱸ ᱛᱚ ᱛᱟᱦᱞᱮ ᱟᱫᱚ ᱵᱟᱯᱞᱟ ᱫᱚ ᱵᱟᱝ ᱵᱟᱝ ᱠᱚ ᱧᱮᱞ ᱧᱟᱢ ᱞᱟᱜᱼᱟ᱾ᱛᱟᱞᱦᱮ ᱢᱮᱫᱴᱟᱝ ᱡᱤᱱᱤᱥ ᱜᱮᱠᱚ ᱵᱩᱡᱽ ᱠᱮᱫᱟ ᱦᱮᱸᱜ ᱮ ᱫᱤᱠᱩ-ᱯᱩᱥᱤ ᱦᱟᱲᱡᱷᱟᱲ ᱯᱩᱥᱴᱟᱹᱣ ᱵᱟᱝ ᱟᱸᱡᱚᱢᱚᱜ ᱠᱟᱱᱟ
ᱮ ᱜᱚᱝᱠᱮ ᱟᱵᱤᱱᱟᱜ ᱨᱚᱲ ᱵᱟᱝ ᱟᱸᱡᱚᱢᱚᱜ ᱠᱟᱱᱟ ᱜᱚᱝᱠᱮ
ᱚᱸ ᱟᱸᱡᱚᱢᱚᱜ ᱠᱟᱱᱟ᱾
ᱵᱟᱝ ᱟᱸᱡᱚᱢᱚᱜ ᱠᱟᱱᱟ ᱜᱚᱝᱠᱮ ᱟᱵᱤᱱᱟᱜ ᱨᱚᱲ ᱠᱚ
ᱦᱮᱸ ᱱᱤᱛᱚᱜ ᱟᱸᱡᱚᱢᱚᱜ ᱠᱟᱱᱟ ᱜᱚᱝᱠᱮ᱾
ᱦᱮᱸ ᱱᱤᱛᱚᱜ ᱫᱚ ᱟᱸᱡᱚᱢᱚᱜ ᱠᱟᱱᱟ᱾ ᱦᱮᱸ ᱟᱸᱡᱚᱢᱚᱜ ᱠᱟᱱᱟ ᱜᱚᱝᱠᱮ
ᱚ ᱟᱪᱷᱟ-ᱪᱷᱟ ᱦᱮᱸᱻ ᱦᱮᱸ ᱚᱱᱟ ᱡᱟᱦᱟᱸ ᱞᱤᱧ ᱞᱟᱹᱭ ᱠᱮᱫᱟ᱾ ᱡᱮ ᱚᱱᱮ ᱰᱩᱜᱼᱰᱩᱝᱨᱤ ᱨᱮᱠᱚ ᱪᱟᱞᱟᱣ ᱞᱮᱱ ᱛᱮᱦᱮᱸᱜ ᱛᱟᱦᱞᱮ ᱦᱩᱸᱜ ᱦᱚᱸ ᱰᱩᱝᱨᱤ ᱪᱟᱞᱟᱣ ᱠᱟᱛᱮᱱ ᱦᱚᱲ ᱫᱚ ᱜᱩᱴᱟ ᱠᱚ ᱠᱚᱭᱚᱜ ᱵᱟᱲᱟᱭᱮ- ᱫᱟ ᱟ ᱦᱟᱺᱬᱩ ᱵᱟᱯᱞᱟ ᱦᱩᱭᱩᱜᱼᱟ᱾ ᱦᱟᱺᱬᱩ ᱵᱟᱯᱞᱟ ᱛᱟᱦᱞᱮ ᱠᱩᱲᱦᱟᱹ ᱩᱫ-ᱫᱩᱨ ᱠᱚᱢ ᱛᱟᱦᱞᱮ ᱚᱸᱰᱮᱢ ᱧᱮᱞ ᱫᱟ ᱥᱤᱛᱩᱝ ᱦᱚᱸᱭ ᱥᱤᱛᱩᱝ ᱠᱮᱫᱟ ᱟᱨ ᱫᱟᱜ ᱦᱚᱸᱭ ᱫᱟᱜ ᱮᱫᱟ ᱛᱟᱦᱞᱮ ᱚᱸᱰᱮ ᱠᱷᱚᱱᱟᱜ ᱜᱮ ᱮᱱᱛᱮ ᱨᱤᱛᱤ- ᱨᱮᱣᱟᱡᱽ ᱦᱮᱡ ᱮᱱᱟ᱾ ᱡᱮ ᱫᱤᱠᱩ ᱫᱚ ᱯᱩᱥᱤ ᱟᱨ ᱦᱚᱲ ᱫᱚ ᱰᱷᱚᱬ᱾ ᱟᱸᱡᱚᱢ ᱠᱟᱜ ᱜᱮᱭᱟ ᱵᱮᱱ ᱜᱚᱝᱠᱮ
ᱦᱮᱸ ᱟᱞᱤᱧ ᱱᱚᱣᱟ ᱫᱚ ᱱᱚᱣᱟ ᱦᱚᱸ ᱢᱤᱫᱴᱟᱝ ᱯᱨᱚᱵᱟᱫᱽ ᱫᱚ ᱠᱟᱱᱟ ᱚ ᱢᱟᱱᱮ ᱦᱮᱸᱻ ᱢᱮᱱ ᱠᱟᱛᱷᱟ ᱵᱟᱝ ᱨᱮᱦᱚᱸ ᱵᱷᱮᱱᱛᱟ ᱠᱟᱛᱷᱟ ᱫᱚᱵᱤᱱ ᱢᱮᱱ ᱫᱟᱲᱮᱭᱟᱜᱼᱟ ᱡᱮ ᱦᱮᱸᱻ ᱫᱤᱠᱩ ᱯᱩᱥᱤ ᱟᱨ ᱦᱚᱲ ᱫᱚ ᱰᱷᱚᱬ ᱜᱮᱵᱚᱱ ᱛᱟᱦᱮᱸ ᱭᱮᱱᱟ᱾
ᱦᱮᱸᱻ
ᱦᱩᱸᱻ ᱦᱮᱸ ᱟᱫᱚ ᱡᱚᱠᱷᱚᱱ ᱵᱚᱱ ᱨᱚᱦᱚᱲ ᱮᱱᱟ ᱟᱫᱚ ᱫᱟᱜ ᱠᱚᱨᱮ ᱜᱮ ᱛᱟᱦᱮᱱ ᱦᱩᱭᱩᱜ
ᱦᱮᱸᱻ ᱚᱱᱟ ᱱᱟ ᱡᱚᱠᱷᱚᱱ ᱫᱟᱜ ᱚᱱᱟ ᱵᱮᱱ ᱞᱟᱹᱭ ᱠᱮᱫᱟ ᱛᱟᱦᱞᱮ ᱟᱞᱮ ᱟᱛᱩ ᱨᱮ ᱢᱤᱫᱴᱟᱝ ᱰᱚᱵᱷᱟᱜ ᱛᱟᱦᱮᱸᱜ ᱠᱟᱱᱟ ᱚᱱᱟ ᱰᱚᱵᱷᱟᱜ ᱨᱮ ᱦᱟᱹᱠᱩ ᱚᱱᱠᱟ ᱦᱟᱹᱠᱩ ᱠᱚ ᱪᱟᱥ ᱠᱚ ᱛᱮᱦᱮᱱ ᱩᱱ-ᱩᱱᱠᱩ ᱡᱮᱢᱚᱱ ᱦᱮᱸ ᱠᱷᱚᱭ ᱦᱟᱹᱠᱩ ᱛᱟᱨᱯᱚᱨ ᱚᱱᱠᱩ ᱡᱟᱦᱟᱸ ᱠᱩ ᱯᱟᱹᱴᱤ ᱭᱮᱱ ᱢᱮᱭᱟ ᱩᱱᱠᱩ ᱪᱤᱞᱤ ᱦᱟᱹᱠᱩ ᱠᱚ ᱢᱮᱛᱟ ᱠᱚᱣᱟ ᱦᱩᱸ ᱟᱴᱤ ᱴᱮᱸᱜᱽᱨᱚᱢᱟ ᱟᱪᱷᱟ ᱚᱜ-ᱚᱱᱨᱤ ᱦᱮᱸ ᱟ ᱮᱸᱻᱮᱸᱜ ᱩᱸᱻ ᱩ ᱩᱱ ᱩᱱᱠᱩ ᱠᱟᱱ ᱠᱩ ᱦᱩᱭ ᱪᱩ ᱟ ᱡᱟᱦᱟᱸ ᱫᱚ ᱰᱚᱵᱷᱟᱜ ᱨᱮ ᱡᱮ ᱠᱟᱹᱴᱤᱡ ᱟᱹᱵᱩᱜᱚᱜ ᱮᱢ ᱟᱬᱜᱚᱱᱟ ᱚᱱᱟ ᱵᱟᱝ ᱪᱮ ᱦᱚᱸ ᱴᱷᱟᱹᱣᱠᱟᱹ ᱵᱟᱝ ᱟᱸᱡᱚᱢᱚᱜ ᱠᱟᱱᱟ ᱾
ᱟᱪᱷᱟ-ᱪᱷᱟ ᱪᱟ ᱚᱱᱠᱟ ᱨᱚᱲ ᱠᱟᱹᱴᱤᱻᱡᱽ ᱵᱷᱤᱱᱟᱹᱜ ᱵᱟᱝ ᱟᱸᱡᱚᱢᱚᱜ ᱠᱟᱱᱟ᱾
ᱦᱮᱸ ᱜᱚᱝᱠᱮ ᱟ ᱟᱧᱚᱢ ᱦᱮᱸ ᱟᱸᱡᱚᱢᱚᱜ ᱠᱟᱱᱟ ᱜᱚᱝᱠᱮ
ᱱᱤᱛᱚᱜ ᱫᱚ ᱟᱸᱡᱚᱢᱚᱜ ᱠᱟᱱᱟ ᱦᱮᱸ ᱦᱮᱸ ᱦᱮᱸ ᱟᱸᱡᱚᱢᱚᱜ ᱠᱟᱱᱟ᱾
ᱫᱟ ᱫᱟᱨᱮ ᱵᱩᱴᱟᱹ ᱨᱮ ᱠᱟᱹᱴᱤᱡ ᱵᱚ ᱛᱟᱞᱦᱮ ᱦᱮᱸ ᱚᱱᱟ ᱚᱱᱠᱟ ᱟᱸᱻ ᱜᱚᱞᱯᱚ ᱫᱚ ᱟᱨ ᱱᱮ ᱱᱤᱛᱟᱨ ᱜᱚᱝᱠᱮ ᱧᱮᱞᱚᱜ ᱠᱟᱱᱟ ᱮᱸᱜ ᱢᱩᱱᱫᱤᱨ ᱨᱮ ᱵᱟᱦᱟᱜ ᱠᱟᱱᱟ ᱵᱩᱡᱽ ᱫᱟᱵᱮᱱ
ᱦᱮᱸ ᱢᱩᱫᱤᱨ ᱥᱚ ᱵᱟᱦᱟᱜ ᱠᱟᱱᱟ ᱦᱮᱸ ᱦᱮᱸ ᱦᱮᱸ
ᱛᱟᱞᱦᱮ ᱱᱚᱣᱟ ᱫᱚ ᱡᱟᱦᱟᱸᱱ ᱞᱟᱦᱟ ᱛᱮ ᱠᱷᱚᱱᱟᱜ ᱧᱮᱞ ᱟᱹᱜᱩ ᱦᱩᱭ ᱠᱟᱱᱟ ᱱᱚᱣᱟ ᱫᱚ ᱨᱟᱵᱟᱝ ᱫᱤᱱ ᱜᱤ ᱵᱤᱥᱤᱥ ᱠᱚᱨᱮ ᱦᱳᱭᱩᱜ ᱛᱮᱦᱮᱸᱜ ᱥᱮ ᱚᱸ ᱩᱱ ᱥᱚᱢᱚᱹᱭ ᱦᱮᱸ ᱚᱱᱟ ᱦᱮᱴᱮᱡ ᱠᱟᱛᱮᱱ ᱠᱟᱰᱮᱡ ᱛᱮ ᱡᱟᱦᱟᱸ ᱛᱟᱞᱟ ᱨᱮ ᱜᱩᱛᱩ ᱜᱩᱛ ᱛᱩ ᱠᱟᱛᱮᱱ ᱚᱱᱟ ᱤᱭᱟᱹ ᱛᱮᱱ ᱚᱸᱰᱩᱠ ᱦᱩᱭᱩᱜ ᱠᱟᱱ ᱛᱮ ᱯᱚᱨᱤᱥᱠᱟᱨ ᱦᱩᱭᱩᱜ ᱠᱟᱱ ᱛᱮ ᱚᱱᱟ ᱡᱟᱦᱟᱸ ᱱᱚᱞ ᱛᱮᱱ
ᱦᱮᱸ ᱚᱱᱟ ᱡᱟᱦᱟᱸ ᱯᱟᱹᱯᱲᱤ ᱠᱚ ᱠᱚ ᱢᱮᱱᱮᱫᱟ
ᱦᱮᱸ ᱦᱮᱸ ᱯᱟᱯᱲᱤ ᱚᱱᱟᱵ ᱚᱱ ᱯᱟᱯᱲᱤ ᱵᱮᱱ ᱞᱟᱹᱭ ᱠᱮᱫ ᱠᱷᱟᱱ ᱥᱤᱞᱫᱟᱹ ᱯᱟᱛᱟ ᱨᱮ ᱪᱟᱞᱟ ᱦᱩᱭ ᱞᱮᱱ ᱛᱮ ᱛᱟᱞᱦᱮ ᱚᱱᱮ ᱚᱸᱰᱮ ᱯᱚ ᱯᱟᱯᱲᱤ ᱪᱟᱴ ᱛᱟᱦᱮᱸᱜ ᱠᱟᱱᱟ ᱟᱫᱚ ᱞᱤ ᱤ ᱟᱞ ᱟᱞᱤᱧ ᱞᱤᱧ ᱞᱟᱹᱭ ᱫᱟ ᱛᱟᱞᱦᱮ ᱯᱟᱯᱲᱤ ᱪᱟᱴ ᱡᱚᱢ ᱦᱩᱭᱩᱜᱼᱟ᱾ ᱥᱮᱻ ᱜᱷᱩᱜᱽᱱᱤ ᱡᱚᱢ ᱦᱩᱭᱩᱜᱼᱟ, ᱦᱳᱭ ᱦᱳᱭ ᱯᱟᱯᱚᱲ ᱯᱟᱯᱚᱲ ᱛᱟᱦᱮᱸ ᱠᱟᱱᱟ᱾ ᱛᱟᱦᱚᱞᱮ ᱟᱹᱞᱤᱧ ᱛᱚ ᱵᱮᱥ ᱥᱚᱢᱚᱥᱥᱟ ᱨᱮᱞᱤᱧ ᱯᱟᱲᱟᱣ ᱠᱟᱱᱟ᱾
ᱦᱮᱸ
ᱛᱟᱞᱦᱮ ᱢᱤᱫᱴᱮᱱ ᱜᱤᱫᱽᱨᱟᱹᱭ ᱞᱟᱹᱭᱫᱟ ᱞᱟᱹᱭᱫᱟ ᱪᱚ ᱾ ᱯᱟᱯᱲᱤ ᱪᱟᱴ ᱠᱤᱱᱵᱟ ᱯᱟᱯᱚᱲᱮᱢ ᱞᱟᱹᱭ ᱫᱟᱢ ᱛᱚ? ᱛᱟᱦᱚᱞᱮ ᱪᱚ ᱟᱞᱟᱝ ᱜᱷᱩᱜᱽᱱᱤ ᱞᱟᱝ ᱡᱚᱢᱟ ᱾
ᱟᱪᱪᱷᱟ ᱪᱷᱟ ᱪᱷᱟ᱾
ᱡᱚᱢ ᱦᱳᱭᱱᱟ᱾
ᱦᱮᱸ᱾
ᱦᱚᱸᱜᱼ ᱚ ᱚᱝᱠᱟ ᱢᱤᱫᱴᱮᱱ ᱜᱚᱞᱯᱷᱚ ᱜᱚᱝᱠᱮ ᱵᱩᱡᱽᱫᱟᱢ ᱾
ᱪᱷᱟ ᱪᱷᱟ᱾
ᱦᱮᱸ ᱞᱟᱹᱭ ᱞᱟᱹᱭ ᱵᱮᱱ ᱟᱫᱚ᱾
ᱦᱮᱸ ᱟᱫᱚᱻ ᱟᱫᱚ ᱪᱮᱫ ᱞᱤᱧ ᱞᱟᱹᱭᱟ ᱡᱟᱭᱦᱳᱠ ᱡᱚᱢ ᱠᱮᱫᱟ ᱵᱤᱱ ᱵᱷᱟᱞᱮ ᱠᱮᱫᱟᱵᱤᱱ ᱟᱫᱚ ᱴᱷᱤᱠ ᱜᱮᱭᱟ᱾ ᱟᱫᱚᱻ ᱜᱚᱢᱠᱮ ᱞᱤᱧ ᱞᱟᱹᱭᱫᱟ ᱛᱟᱦᱚᱞᱮᱻ ᱠᱤᱫᱩᱵ ᱠᱮᱫᱟᱵᱤᱱ ᱥᱮ ᱵᱟᱝ?
ᱚ ᱦᱮᱸ ᱦᱮᱸ ᱠᱤᱫᱩᱜ ᱦᱩᱭ ᱠᱟᱱᱟ᱾ ᱟᱫᱚ ᱚᱜᱼᱚᱭ ᱫᱟᱜ ᱫᱟᱨᱮ ᱩᱢᱩᱞ ᱠᱚᱨᱮ ᱦᱚᱸ ᱵᱷᱟᱜᱮ ᱵᱩᱡᱷᱳᱜ ᱠᱟᱱᱟ ᱦᱚᱭ ᱵᱟᱲᱟᱭ ᱫᱟᱭ᱾ ᱪᱮᱫ ᱥᱤᱛᱩᱝ ᱥᱮᱫ ᱯᱮ ᱪᱟᱞᱟᱜᱼᱟ ᱥᱤᱛᱩᱝ ᱫᱚ
ᱟᱞᱤᱧ ᱦᱚᱸ ᱜᱚᱝᱠᱮ ᱮᱱᱟᱱ ᱧᱚᱜ ᱨᱮᱞᱤᱧ ᱠᱤᱫᱩᱵ ᱠᱟᱱᱟ ᱟᱫᱚ ᱱᱤᱛᱚᱜ ᱫᱚᱠᱚ ᱞᱟᱹᱭᱫᱟ ᱵᱟᱹᱥᱤᱭᱟᱹᱢ ᱡᱚᱢ ᱢᱮ᱾ ᱟᱫᱚ ᱞᱤᱧ ᱞᱟᱹᱭᱫᱟ ᱦᱮᱸ ᱴᱷᱤᱠ ᱜᱮᱭᱟ ᱦᱟᱸᱜ ᱡᱚᱠᱷᱚᱱ ᱠᱚ ᱞᱟᱹᱭᱫᱟ ᱪᱟᱞᱟᱜ ᱛᱚ ᱦᱩᱭᱩᱜ ᱜᱮᱭᱟ ᱡᱚᱢ ᱞᱟᱹᱜᱤᱫ ᱠᱚ ᱦᱚᱦᱚᱭ ᱫᱟ ᱚᱲᱟᱜ ᱦᱚᱲ᱾
ᱦᱮᱸ ᱦᱮᱸ ᱦᱮᱡ ᱡᱚᱠᱷᱚᱱ ᱦᱩᱭ ᱠᱟᱱᱟ ᱛᱚᱠᱷᱚᱱ ᱫᱚ ᱪᱟᱞᱟᱜ ᱜᱮ ᱦᱩᱭᱩᱜᱼᱟ, ᱚᱱᱟ ᱛᱚ ᱟᱫᱚ ᱚᱠᱚᱭ ᱵᱟᱝᱠᱚ ᱟᱴᱚᱠ ᱫᱟᱲᱮᱜᱼᱟ ᱦᱩᱸ ᱾
ᱜᱚᱢᱠᱮ ᱟᱯᱮ ᱚᱱᱛᱮ ᱥᱟᱠᱟᱢ ᱠᱚᱫᱚ ᱞᱟᱲᱟᱜ ᱠᱟᱱᱟ ᱥᱮ ᱵᱟᱝ?
ᱦᱮᱸ ᱚᱜ-ᱱᱟ ᱢᱤᱫᱴᱮᱱ ᱵᱷᱟᱞᱮ ᱯᱚᱥᱱᱚ ᱵᱮᱱ ᱫᱚᱦᱚ ᱠᱟᱫᱟ, ᱡᱮ ᱥᱟᱠᱟᱢ ᱠᱚᱫᱚ ᱞᱟᱲᱟᱜ ᱠᱟᱱᱟ ᱥᱮ ᱵᱟᱝ, ᱛᱟᱦᱚᱞᱮ ᱚᱱᱟ ᱵᱮᱱ ᱞᱟᱹᱭ ᱠᱮᱜ ᱠᱷᱟᱱ ᱪᱮᱛᱟᱱ ᱥᱮᱫ ᱞᱤᱧ ᱠᱚᱭᱚᱜ ᱠᱮᱫᱟ ᱧᱮᱞ ᱫᱟᱞᱤᱧ ᱦᱮᱸ ᱠᱤᱪᱷᱩ ᱫᱚ ᱞᱟᱲᱟᱜ ᱠᱟᱱᱟ᱾ ᱟᱨ ᱞᱮᱭ ᱵᱮᱱ ᱵᱮᱥ ᱠᱤᱪᱷᱩ ᱫᱚ ᱵᱟᱝ ᱞᱟᱲᱟᱜ ᱠᱟᱱᱟ᱾ ᱛᱟᱦᱚᱞᱮᱻ ᱦᱚᱸᱜᱼᱚᱱᱟ ᱜᱮ ᱠᱟᱹᱴᱤᱡ ᱞᱟᱲᱟᱣ ᱞᱮᱱᱠᱷᱟᱱ ᱫᱚ ᱵᱷᱟᱞᱤ ᱵᱩᱡᱽ ᱠᱚᱜᱼᱟ ᱾
ᱦᱩᱸ ᱦᱩᱸ ᱦᱩᱸ᱾ ᱟᱹᱞᱤᱧ ᱜᱚᱝᱠᱮ ᱠᱟ ᱞᱤᱧ ᱥᱮᱱ ᱞᱮᱱᱟ ᱢᱤᱫ ᱫᱷᱟᱣ ᱵᱩᱨᱩ ᱫᱤᱥᱚᱢ᱾ ᱟᱫᱚ ᱚᱱᱠᱟ ᱵᱤᱨ ᱛᱟᱞᱟ ᱨᱤᱧ ᱵᱚᱞᱚ ᱠᱟᱱᱟ, ᱟᱫᱚ ᱫᱩᱲᱩᱵ ᱞᱟᱸᱜᱟ ᱡᱟᱹᱯᱤᱫ ᱥᱟᱱᱟ ᱠᱮᱫ ᱞᱤᱧᱟ᱾ ᱵᱩᱡᱽ ᱫᱟᱵᱮᱱ ᱟᱫᱚ ᱡᱟᱹ ᱡᱟᱹᱯᱤᱫ ᱵᱤᱨᱤᱫ ᱠᱟᱛᱮ ᱦᱟᱞᱠᱟ ᱦᱟᱞᱠᱟ ᱠᱟᱹᱴᱤᱡ ᱞᱤᱧ ᱠᱚᱭᱚᱜ ᱫᱟ ᱧᱮᱞ ᱫᱟᱞᱤᱧ ᱦᱮᱥᱟᱜ ᱫᱟᱨᱮ ᱞᱟᱛᱟᱨ ᱨᱮᱞᱤᱧ ᱡᱟᱹᱯᱤᱜ ᱠᱟᱫᱟ᱾ ᱚᱱᱠᱟ ᱥᱟᱠᱟᱢ ᱠᱚ ᱞᱟᱲᱟᱜ ᱠᱟᱱᱟ ᱟᱫᱚ ᱮᱛᱚ ᱪᱮᱦᱨᱟ ᱞᱤᱧ ᱵᱩᱡᱫᱟ ᱢᱚᱱᱮ ᱦᱩᱭᱩᱜ ᱠᱟᱱᱟ, ᱚᱠᱚᱭ ᱪᱚᱠᱚ ᱮᱭᱮᱨ ᱠᱟᱹᱞᱤᱧ ᱠᱟᱱᱟ ᱟᱨᱠᱤ ᱥᱟᱠᱟᱢ ᱛᱮ᱾ ᱟᱫᱚ ᱞᱤᱧ ᱪᱤᱱᱛᱟᱹ ᱠᱮᱫᱟ ᱡᱮ ᱥᱤᱥᱤᱨ ᱥᱨᱤᱡᱟᱹᱱᱤ ᱫᱚ ᱛᱤᱱᱟᱹᱜ ᱪᱚᱝ ᱱᱟᱯᱟᱭ᱾ ᱦᱮᱸ ᱛᱤᱱᱟᱹᱜ ᱪᱚᱝ ᱢᱟᱱᱮ ᱛᱤᱱᱟᱹᱜ ᱠᱟᱛᱮᱜ ᱮ ᱥᱟᱡᱟᱣ ᱠᱟᱫᱟᱭ ᱟᱨᱠᱤ, ᱱᱚᱣᱟ ᱫᱷᱩᱲᱤ ᱫᱷᱟᱹᱨᱛᱤ ᱵᱩᱡᱽ ᱫᱟᱵᱤᱱ ᱾ ᱟᱫᱚ ᱟᱹᱞᱤᱧ ᱪᱤᱱᱛᱟᱹ ᱜᱚᱫ ᱠᱮᱫᱟᱞᱤᱧ ᱡᱮ ᱥᱤᱥᱤᱨᱡᱟᱹᱱᱤ ᱫᱚ
ᱦᱮᱸ
ᱟᱫᱚ
ᱵᱷᱟᱞᱮ ᱞᱤᱧ ᱵᱩᱡᱽ ᱠᱮᱫᱟ ᱚᱱᱮ ᱚᱱᱠᱟ ᱞᱟᱲᱟᱜ ᱠᱟᱱᱟ ᱛᱟᱦᱚᱞᱮ ᱡᱟᱹᱯᱤᱫ ᱦᱚ ᱵᱷᱟᱞᱮ ᱜᱮ ᱦᱩᱭᱮᱱ ᱛᱟᱞᱤᱧᱟ᱾ ᱟᱫᱚ ᱡᱟᱹᱯᱤᱫ ᱵᱤᱨᱤᱫ ᱠᱟᱛᱮᱜ ᱟᱫᱚ ᱫᱚᱢᱮᱞᱤᱧ ᱡᱚᱦᱟᱨ ᱵᱟᱲᱟᱣᱟᱫᱮᱭᱟ ᱥᱤᱨᱡᱚᱱᱤᱭᱟᱹ ᱠᱚ ᱟᱨᱠᱤ
ᱟᱪᱪᱷᱟ ᱟᱪᱪᱷᱟ ᱟᱪᱪᱷᱟ
ᱛᱩ ᱢᱤᱫᱴᱟᱝ ᱡᱟᱹᱯᱤᱫ ᱵᱷᱟᱞᱮ ᱦᱩᱭᱱᱟ ᱩᱱ ᱥᱚᱢᱚᱭ
ᱦᱮᱸ
ᱚᱱᱟᱜᱮ ᱜᱚᱝᱠᱮ ᱟᱫᱚ
ᱦᱮᱸ ᱟᱹᱰᱤ ᱪᱮᱨᱦᱨᱟᱱ ᱠᱟᱛᱷᱟ ᱵᱮᱱ ᱞᱟᱹᱭ ᱠᱮᱫᱟ᱾
ᱦᱮᱸ
ᱛᱟᱦᱚᱞᱮ ᱚᱱᱟ ᱦᱮᱥᱟᱜ ᱵᱩᱴᱟᱹᱨ ᱞᱟᱛᱟᱨ ᱨᱮᱵᱮᱱ ᱜᱤᱛᱤᱡ ᱛᱟᱦᱮᱱᱟ ᱱᱚᱝᱠᱟ ᱜᱮ ᱢᱤᱫ ᱫᱟᱣ ᱚᱱᱟ ᱫᱚ ᱯᱟᱹᱦᱤᱞ ᱥᱮᱫᱟᱭ ᱚᱱᱟ ᱫᱚ ᱯᱟᱹᱦᱤᱞ ᱦᱟᱲᱟᱢ ᱦᱟᱯᱲᱟᱢ ᱠᱚ ᱠᱚ ᱟᱡ ᱠᱟᱱ ᱡᱚᱠᱷᱚᱱ ᱛᱚᱠᱷᱚᱱ ᱚᱱᱟ ᱵᱟᱲᱮ ᱵᱩᱴᱟᱹ ᱵᱟᱲᱮ ᱵᱩᱴᱟᱹ ᱨᱮᱠᱚ ᱠᱩᱠᱩᱩᱜ ᱛᱟᱦᱚᱞᱮ ᱠᱩᱠᱩ ᱠᱩᱠᱩ ᱛᱮᱫᱚ ᱢᱤᱫᱴᱤᱡ ᱦᱟᱲᱟᱢᱟᱜ ᱵᱚᱦᱚᱜ ᱨᱮᱫᱚ ᱵᱟᱹᱲᱤ ᱡᱚ ᱫᱚ ᱧᱩᱨᱩᱭᱮᱱᱟ᱾ ᱵᱟᱹᱲᱤ ᱡᱚ ᱧᱩᱨᱩᱭᱮᱱ ᱠᱷᱟᱱ ᱩᱱᱤ ᱦᱟᱲᱟᱢᱮ ᱞᱟᱹᱭᱫᱟ ᱫᱮ ᱦᱮᱸ ᱱᱚᱣᱟ ᱫᱚ ᱪᱮᱫᱟᱜ ᱞᱟᱛᱟᱨ ᱥᱮᱫ ᱫᱚ ᱧᱩᱨᱩᱭᱱᱟ᱾
ᱦᱮᱸ ᱪᱮᱛᱟᱱ ᱥᱮᱫ ᱫᱚ ᱪᱮᱫᱟᱜ ᱵᱟᱝ ᱧᱩᱨᱩ
ᱪᱮᱛᱟᱱ ᱥᱮᱫ ᱪᱮᱫᱟᱜ ᱵᱟᱝ ᱪᱟᱞᱟᱜᱼᱟ ᱚᱱᱮ ᱚᱸᱰᱮ ᱠᱷᱚᱱᱟᱜ ᱜᱮ ᱚᱱᱟ ᱡᱟᱦᱟᱸ ᱢᱟᱡᱫᱷᱟ ᱠᱚᱨᱥᱚᱱ ᱥᱚᱠ ᱛᱤ ᱥᱮ ᱦᱩ ᱢᱤᱫᱴᱟᱝ ᱜᱨᱮᱵᱷᱤᱴᱮᱥᱚᱱ ᱵᱚᱞ ᱢᱤᱫ
ᱦᱮᱸ ᱮ ᱜᱚᱢᱠᱮ ᱚᱠᱛᱚ ᱦᱚᱸ ᱪᱟᱵᱟ ᱦᱮᱡ ᱮᱱᱟ ᱟᱫᱚ